ᱦᱮᱞᱳ
ᱡᱚᱦᱟᱨ ᱜᱮ ᱟᱸᱡᱚᱢᱚᱜ ᱠᱟᱱᱟ ᱾
ᱦᱮᱸ ᱦᱮᱸ ᱟᱫᱚ ᱱᱟᱥᱮᱱᱟᱜ ᱯᱷᱟᱸᱠᱟ ᱧᱚᱜ ᱡᱟᱭᱜᱟ ᱨᱮ ᱢᱟᱹᱭ ᱥᱮᱱᱚᱜ ᱢᱮᱥᱮ ᱢᱟᱱᱮ ᱾ ᱢᱤᱫ ᱜᱷᱟᱹᱲᱤ ᱠᱟᱛᱮᱜ ᱦᱚᱞᱮ ᱠᱟᱴᱟ ᱠᱟᱴᱟ ᱟᱸᱡᱚᱢᱚᱜ ᱠᱟᱱ ᱛᱟᱢᱟ ᱟᱨᱠᱤ ᱾ ᱟᱨ ᱵᱟᱠᱷᱟᱱ ᱯᱷᱳᱱ ᱱᱟᱥᱮᱱᱟᱜ ᱤᱭᱟᱹ ᱟᱦ ᱞᱟᱲᱟᱣ ᱧᱚᱜ ᱟᱜ ᱢᱮ ᱟᱨᱠᱤ ᱾
ᱦᱳᱭ ᱦᱳᱭ ᱦᱳᱭ ᱟᱫᱚ ᱫᱤᱭ ᱟᱞᱮ ᱥᱮᱫ ᱢᱟᱭ ᱫᱟᱜ ᱫᱟᱜ ᱮᱜ ᱜᱮᱭᱟᱭ ᱟᱫᱚ ᱡᱤᱯᱤᱨ ᱡᱤᱯᱤᱨ ᱛᱚ᱾ ᱟᱫᱚ ᱦᱚᱸᱜᱚᱭ ᱨᱟᱪᱟ ᱠᱚᱨᱮᱜ ᱜᱮ ᱢᱤᱱᱟᱹᱧ ᱜᱮᱭᱟ ᱟᱫᱚ ᱚᱠᱟ ᱥᱩᱢᱟᱹᱭ ᱚᱠᱟᱞᱮᱠᱟᱭ ᱴᱟᱣᱟᱨ ᱠᱚᱭ ᱰᱤᱥᱴᱟᱵ ᱜᱚᱫ ᱛᱤᱧ ᱫᱚ᱾
ᱟᱪᱪᱷᱟ ᱟᱪᱪᱷᱟ ᱦᱮᱸ ᱰᱤᱥᱴᱟᱯ ᱫᱚ ᱰᱤᱥᱴᱟᱯ ᱜᱮᱭᱟ ᱟᱨᱚ ᱫᱟᱜ ᱡᱟᱯᱩᱫ ᱞᱮᱠᱷᱟᱡ ᱮ ᱱᱮᱴᱣᱭᱟᱹᱠ ᱫᱚ ᱢᱟᱱᱮ ᱟᱹᱰᱤ ᱜᱟᱱ ᱜᱮ ᱯᱨᱚᱵᱞᱮᱢᱟᱭ ᱟᱨᱠᱤ᱾
ᱦᱳᱭ ᱦᱳᱭ ᱦᱳᱭ᱾
ᱤᱭᱟᱹ ᱪᱮᱫ ᱴᱚᱯᱤᱠ ᱱᱤᱭᱮ ᱞᱟᱝ ᱜᱚᱞ ᱯᱷᱚᱭᱟ ᱟᱯᱮ ᱥᱮᱱ ᱫᱚ ᱚᱱᱟ ᱥᱟᱠᱨᱟᱛ ᱡᱟᱦᱟᱸ ᱦᱩᱭᱩᱜᱼᱟ ᱚᱠᱟ ᱞᱮᱠᱟ ᱦᱩᱭᱩᱜᱼᱟ ᱚᱱᱟ ᱡᱟᱹᱱᱤᱡ ᱚᱱᱟ ᱡᱩᱫᱤ ᱢᱟᱱᱮ ᱟᱢ ᱞᱟᱹᱭ ᱠᱮᱭᱟ ᱞᱟᱹᱭᱟᱹᱧ ᱢᱮᱥᱮ ᱢᱟ ᱟᱢ᱾ ᱚᱠᱟ ᱞᱮᱠᱟ ᱥᱟᱠᱨᱟᱹᱛ ᱯᱮ ᱢᱟᱱᱟᱣ ᱜᱮᱭᱟ ᱟᱨ ᱪᱮᱫ ᱠᱚᱯᱮ ᱯᱤᱴᱷᱟᱹ ᱵᱟᱲᱟᱭ ᱜᱮᱭᱟ?
ᱦᱳᱭ ᱦᱳᱭ ᱞᱟᱹᱭᱟᱢ ᱠᱟᱹᱱᱟᱹᱧ ᱟᱫᱚ ᱟᱞᱮ ᱫᱚ ᱦᱟᱸᱜᱠᱷᱟᱱ ᱥᱟᱠᱨᱟᱹᱛ ᱨᱮᱫᱚ ᱡᱟᱦᱟᱸ ᱯᱩᱭᱞᱳ ᱦᱤᱞᱳᱜ
ᱰᱩᱵᱩᱡ ᱨᱟᱠᱟᱵ ᱞᱟᱦᱟ ᱦᱤᱞᱚᱜ ᱦᱮᱸ ᱤᱱᱟᱹ ᱦᱤᱞᱚᱜ ᱦᱚᱞᱚᱝ ᱞᱟᱹᱦᱩᱫ ᱞᱮ ᱞᱟᱹᱭ ᱜᱮᱭᱟ᱾ ᱦᱚᱞᱚᱝ ᱞᱟᱹᱦᱩᱫ ᱦᱤᱞᱳᱜ ᱦᱚᱞᱚᱝ ᱠᱚ ᱞᱟᱹᱦᱩᱫ ᱵᱟᱲᱟ ᱠᱟᱛᱮ᱾ ᱟᱨ ᱤᱱᱟᱹ ᱦᱤᱞᱳᱜ ᱜᱮᱛᱚ ᱰᱟᱝᱨᱤ ᱠᱚ ᱥᱤᱠᱨᱤ ᱠᱚ ᱠᱩᱴᱟᱹᱢ ᱠᱚᱣᱟ ᱠᱚ ᱛᱟᱦᱚᱞᱮ ᱤᱱᱟᱹ ᱦᱤᱞᱳᱜ ᱟᱹᱭᱩᱵ ᱵᱮᱲᱟ ᱠᱷᱚᱱᱟᱜ ᱜᱮ ᱟᱞᱮ ᱫᱚᱞᱮ ᱯᱤᱴᱷ ᱯᱤᱴᱷᱟᱹ ᱫᱚᱞᱮ ᱟᱨᱟᱢᱵᱭᱟ ᱥᱩᱠ ᱥᱩᱠᱨᱤ ᱡᱤᱞ, ᱰᱟᱝᱨᱤ ᱡᱤᱞ ᱥᱤᱢ ᱡᱤᱞ ᱚᱱᱟ ᱠᱚᱞᱮ ᱯᱤᱴᱷᱟᱹᱭᱟᱞᱮ᱾ ᱟᱫᱚ ᱤᱱᱟᱹ ᱦᱤᱞᱳᱜ ᱫᱚ ᱯᱤᱴᱷᱟᱹ ᱠᱚ ᱡᱚᱢ ᱵᱟᱲᱟ ᱠᱟᱛᱮᱫ ᱠᱚ ᱥᱮᱨᱮᱧ ᱜᱮᱭᱟ ᱠᱚ᱾ ᱦᱳᱭ ᱮᱱᱮᱡ ᱦᱚᱲ ᱫᱚᱠᱚ ᱮᱱᱮᱡᱟᱠᱚ ᱚᱱᱠᱟ ᱢᱟᱭᱤᱠ ᱱᱮᱛᱟᱨ ᱢᱟ ᱵᱚᱠᱥ ᱠᱚ ᱜᱟᱡᱮ ᱠᱚ ᱟᱹᱜᱩᱭᱮᱫᱼᱟ᱾ ᱟᱨ ᱚᱱᱟ ᱥᱟᱶᱛᱮ ᱠᱩᱢᱵᱟᱹ ᱠᱚ ᱵᱮᱱᱟᱣ ᱠᱟᱜᱼᱟ᱾ ᱛᱟᱞᱮ ᱥᱟᱠᱟᱢ ᱨᱮᱱᱟᱜ ᱠᱚ ᱠᱩᱢᱵᱟᱹᱭᱟᱠᱚ ᱜᱟᱰᱟ ᱫᱷᱟᱨᱮ ᱨᱮ ᱟᱞᱮᱥᱮᱫ ᱫᱚ᱾ ᱟᱫᱚ ᱤᱱᱟᱹ ᱞᱟᱦᱟ ᱦᱟ ᱦᱤᱞᱳᱜ ᱚᱱᱟ ᱦᱚᱞᱚᱝ ᱦᱟᱜ ᱞᱟ ᱦᱚᱞᱚᱝ ᱞᱟᱹᱦᱩᱫ ᱦᱤᱞᱳᱜ ᱫᱚᱠᱚ ᱚᱱᱠᱟ ᱠᱚ ᱠᱩᱢᱵᱟᱹ ᱦᱚᱴᱚ ᱠᱟᱜᱼᱟ ᱜᱟᱰᱟ ᱫᱟᱱ ᱨᱮ ᱟᱨ ᱛᱟᱨᱯᱚᱨᱮᱨ ᱫᱤᱱ ᱡᱮ ᱦᱤᱞᱳ ᱠᱚ ᱰᱩᱵᱩᱡ ᱨᱟᱠᱟᱵᱚᱜᱼᱟ ᱠᱚ ᱤᱱᱟᱹ ᱦᱤᱞᱳᱜ ᱫᱚ ᱟᱫᱚ ᱛᱟᱦᱚᱞᱮ ᱚᱱᱟ ᱠᱩᱸᱵᱩ ᱠᱚ ᱵᱷᱳᱨ ᱵᱷᱳᱨ ᱛᱮᱠᱚ ᱪᱟᱞᱟᱜᱼᱟ ᱜᱤᱫᱽᱨᱟᱹ ᱠᱚ᱾ ᱟᱨ ᱱᱟᱣᱟ ᱡᱟᱢᱟ ᱠᱚ ᱠᱚ ᱤᱫᱤ ᱠᱟᱜᱼᱟ ᱟᱨ ᱚᱱᱟ ᱯᱤᱴᱷᱟᱹ ᱠᱚ ᱡᱟᱦᱟᱸ ᱥᱟᱨᱮᱡ ᱮᱠᱟᱱ ᱫᱚ ᱟᱠᱷᱟᱱ ᱫᱷᱮᱨ ᱜᱮ ᱠᱚ ᱯᱤᱴᱷᱟᱹᱭᱟ ᱛᱚ ᱛᱟᱯᱚᱨᱮ ᱫᱤᱱ ᱦᱚᱸ ᱡᱚᱢ ᱜᱟᱱᱚᱜ ᱢᱟ᱾ ᱟᱫᱚ ᱤᱫᱤ ᱛᱮᱠᱚ ᱟᱠᱷᱟᱱ ᱜᱤᱫᱽᱨᱟᱹ ᱠᱚᱫᱚ ᱛᱩᱯᱩ ᱠᱟᱛᱮᱫ ᱡᱩᱨᱩᱜ ᱵᱟᱲᱟ ᱠᱟᱛᱮᱫ ᱠᱚ ᱡᱚᱢᱟ ᱠᱚ ᱯᱤᱴᱷᱟᱹ ᱠᱚ ᱟᱨ ᱟᱞᱮ ᱫᱚ ᱡᱟᱦᱟᱸ ᱡᱟᱦᱟᱸᱭ ᱢᱟᱨᱟᱝ ᱦᱚᱲ ᱥᱮ ᱟᱭᱳ ᱛᱟᱠᱚ ᱵᱟᱵᱟ ᱛᱟᱠᱚ ᱫᱚ ᱩᱱᱠᱩ ᱫᱚ ᱚᱱᱠᱟ ᱚᱲᱟᱜ ᱠᱚᱨᱮ ᱜᱮᱡ ᱜᱩᱨᱤᱡ ᱠᱚ ᱠᱟᱹᱢᱤ ᱵᱟᱲᱟ ᱠᱟᱛᱮᱫ ᱟᱫᱚ ᱛᱟᱦᱚᱞᱮ ᱛᱩᱯ ᱯᱩᱱ ᱛᱮᱠᱚ ᱪᱟᱞᱟᱜᱼᱟ ᱟᱨ ᱵᱟᱵᱟ ᱫᱚ ᱞᱚᱴᱟᱭ ᱤᱫᱤᱭᱟ, ᱞᱚᱴᱟ ᱠᱷᱚᱱᱟᱜ ᱜᱟᱰᱟᱝ ᱨᱮᱱᱟᱜ ᱫᱟᱜ ᱮ ᱟᱹᱜᱩ ᱫᱟᱨᱟᱭᱟ᱾ ᱟᱨ ᱛᱤᱱᱟᱹᱜ ᱵᱷᱚᱨᱟᱹᱜ ᱦᱟᱜ ᱠᱷᱟᱱ ᱠᱟᱹᱢᱤ ᱠᱚ ᱵᱚᱸᱜᱟ ᱵᱩᱨᱩ ᱠᱚ ᱵᱟᱝ ᱦᱳᱭᱜ ᱠᱟᱱ ᱩᱱᱟᱹᱜ ᱵᱷᱚᱨ ᱫᱚ ᱦᱟᱜ ᱠᱷᱟᱱ ᱵᱟᱝᱞᱮ ᱡᱚᱢ ᱜᱮᱭᱟ᱾ ᱟᱨ ᱟᱞᱮ ᱥᱮᱫ ᱫᱚ ᱚᱱᱟ ᱤᱭᱟᱹ ᱥᱟᱠᱨᱟᱛ ᱨᱮᱫᱚ ᱚᱱᱟ ᱵᱮᱨᱮᱞ ᱥᱟᱥᱟᱝ ᱨᱤᱫ ᱠᱟᱛᱮᱫ ᱥᱩᱱᱩᱢ ᱥᱟᱞᱟᱜ ᱛᱮ ᱚᱡᱟᱜ ᱜᱤᱭᱟᱹ ᱠᱚ᱾ ᱛᱩᱯᱩ ᱨᱟᱠᱟᱵ ᱠᱟᱛᱮᱫ ᱩᱱ ᱦᱚᱸ ᱚᱱᱠᱟ ᱟᱞᱮ ᱦᱟᱸ ᱟᱨ ᱤᱱᱟᱹ ᱛᱟᱭᱚᱢ ᱜᱮ ᱛᱩᱯᱩ ᱠᱟᱛᱮᱜ ᱜᱮ ᱟᱫᱚ ᱟᱢ ᱜᱟᱜᱚ ᱛᱟᱹᱠᱤᱱ ᱟᱨ ᱵᱟᱵᱟ ᱛᱟᱠᱤᱱ ᱞᱟᱦᱟ ᱠᱤᱱ ᱦᱩᱭᱩᱜᱼᱟ᱾ ᱟᱫᱚ ᱦᱮᱡ ᱠᱟᱛᱮ ᱡᱟᱦᱟᱸ ᱜᱩᱲ ᱠᱚ ᱛᱟᱵᱮᱱ ᱠᱚ ᱟᱨ ᱥᱟᱶᱛᱮ ᱡᱟᱦᱟᱸ ᱱᱟᱣᱟ ᱪᱮᱞᱟᱝ ᱛᱟᱦᱮᱱᱟ ᱦᱟᱛᱟᱣ ᱟᱠᱟᱫ ᱞᱮ ᱦᱟᱥᱟ ᱨᱮᱱᱟᱜ ᱦᱟᱥᱟ ᱨᱮᱱᱟᱜ ᱱᱟᱶᱟ ᱪᱮᱞᱟᱝ᱾ ᱥᱮ ᱯᱤᱴᱷᱟᱹᱭᱟᱭ ᱟᱨ ᱢᱤᱫ ᱫᱷᱟᱣ ᱜᱮ ᱚᱱᱟ ᱫᱚ ᱪᱟᱠᱷᱟ ᱵᱟᱠᱚ ᱪᱟᱠᱷᱟᱭᱟ ᱤᱭᱟᱹ ᱦᱚ ᱵᱟᱝ ᱵᱩᱞᱩ ᱠᱚᱦᱚᱸ ᱵᱟᱠᱚ ᱵᱩᱞᱝ ᱟᱜ ᱜᱮᱭᱟ ᱠᱚ᱾ ᱢᱤᱫ ᱫᱩᱞ ᱨᱮᱜᱮ ᱠᱚ ᱥᱯᱟᱹᱭᱟᱠᱚ ᱟᱨ ᱢᱤᱫ ᱫᱷᱟᱣ ᱠᱚ ᱟᱹᱪᱩᱨᱟᱜᱼᱟ ᱠᱚ ᱟᱫᱚ ᱡᱟᱦᱟᱸ ᱞᱮᱠᱟ ᱜᱮ ᱦᱩᱭᱩᱜ ᱚᱱᱠᱟ ᱜᱮ ᱯᱤᱴᱷᱟᱹ ᱠᱟᱛᱮ ᱠᱚ ᱵᱚᱸᱜᱟᱭᱟ ᱠᱚ᱾ ᱠᱚ ᱟᱫᱚ - ᱟᱨ ᱟᱭᱳ ᱫᱚ ᱯᱷᱩᱲᱩᱜ ᱠᱚᱭ ᱵᱮᱱᱟᱣᱟ ᱟᱨ ᱦᱟᱺᱰᱤ ᱠᱚᱨᱮ ᱫᱟᱜ ᱠᱚᱭ ᱫᱩᱞᱟᱜᱼᱟ ᱾ ᱟᱨ ᱤᱱᱟᱹ ᱦᱤᱞᱳᱜ ᱢᱟ ᱱᱟᱣᱟ ᱴᱩᱠᱩᱡ ᱨᱮᱜᱮᱞᱮ ᱦᱟᱺᱰᱤᱭᱟ ᱢᱟᱱᱮ ᱞᱟᱦᱟ ᱨᱮᱞᱮ ᱫᱚᱦᱚ ᱠᱟᱜᱼᱟ᱾ ᱟᱨ ᱚᱱᱟ ᱠᱚ ᱵᱚᱸᱜᱟ ᱵᱟᱲᱟ ᱦᱩᱭ ᱠᱟᱛᱮ ᱟᱫᱚ ᱤᱱᱟᱹ ᱛᱟᱭᱚᱢ ᱚᱱᱟ ᱟᱞᱮ ᱫᱚ ᱛᱤᱞᱢᱤᱧ ᱞᱮ ᱡᱚᱢ ᱜᱮᱭᱟ ᱞᱟᱹᱭᱟᱠᱚ ᱵᱟᱝ ᱢᱤᱫ ᱛᱤᱞᱢᱤᱧᱮᱢ ᱡᱚᱢ ᱞᱮᱠᱷᱟᱡ ᱥᱟᱠᱨᱟᱹᱛ ᱦᱤᱞᱳᱜ ᱥᱤᱧ ᱥᱟᱠᱨᱟᱹᱛ ᱦᱤᱞᱳᱜ ᱢᱤᱫ ᱛᱤᱞᱢᱤᱧ ᱜᱟᱱ ᱡᱤᱣᱤ ᱵᱟᱲ ᱛᱤᱜᱼᱟ ᱚᱱᱟ ᱛᱤᱞᱢᱤᱧ ᱟᱨ ᱜᱩᱲ ᱥᱤᱯᱤ ᱠᱟᱛᱮ ᱞᱮ ᱡᱚᱢᱟ ᱟᱨ ᱚᱱᱟ ᱡᱟᱦᱟᱸ ᱱᱟᱶᱟ ᱴᱩᱠᱩᱡ ᱟᱨ ᱪᱮᱞᱟᱝ ᱞᱮ ᱦᱟᱛ -ᱛᱟᱣ ᱟᱠᱟᱫ ᱫᱚ ᱚᱱᱟ ᱱᱟᱣᱟ ᱴᱩᱠᱩᱡ ᱪᱮᱞᱟᱝ ᱨᱮᱜᱮ ᱫᱟᱠ ᱫᱟᱠᱟ ᱩᱛᱩ ᱠᱟᱛᱮᱞ ᱞᱮ ᱡᱚᱢᱟ ᱟᱨ ᱤᱱᱟᱹ ᱦᱤᱞᱳᱜ ᱜᱮ ᱟᱞᱮ ᱫᱚ ᱛᱤᱠᱤᱱ ᱵᱮᱲᱟ ᱚᱱᱮ ᱵᱟᱸᱫᱽᱨᱤ ᱮᱱᱮᱡ ᱠᱚ ᱦᱤᱡᱩᱜ ᱜᱮᱭᱟ ᱥᱮ ᱟᱥᱮᱱ ᱠᱚᱲᱟ ᱜᱤᱫᱽᱨᱟᱹ ᱠᱚ ᱠᱩᱲᱤ ᱜᱤᱫᱽᱨᱟᱹ ᱡᱟᱢ ᱠᱚ ᱥᱟᱹᱲᱤ ᱠᱚᱠᱚ ᱦᱚᱨ ᱠᱟᱜᱼᱟ᱾ ᱟᱨ ᱫᱩᱠᱷᱟ ᱞᱟᱹᱭ ᱟᱠᱚ ᱪᱟᱣᱞᱮ ᱠᱚ ᱠᱷᱟᱡᱟᱹ ᱨᱚᱦᱚᱲ ᱯᱤᱴᱷᱟᱹ ᱠᱚ ᱞᱟᱹᱭᱟᱠᱚ ᱮᱢᱠᱷᱟᱱ ᱫᱚ ᱮᱢᱟ ᱞᱮ ᱯᱮ ᱵᱟᱝᱠᱷᱟᱱ ᱫᱚ ᱢᱚᱬᱮ ᱢᱟᱦᱟᱞᱮ ᱵᱟᱥᱟ ᱟᱯᱮᱭᱟ, ᱟᱨ ᱠᱚᱪᱟ ᱨᱤᱱᱤᱡ ᱥᱤᱢ ᱦᱟᱺᱰᱤ ᱞᱮ ᱡᱚᱢᱮ ᱛᱟᱯᱮ ᱚᱱᱠᱟ ᱞᱟᱹᱭ ᱞᱟᱹᱭ ᱛᱮᱠᱚ ᱦᱤᱡᱩᱜ ᱟᱠᱚ, ᱟᱞᱟᱫᱟ ᱜᱟᱱ ᱦᱚᱭ ᱵᱷᱮᱨᱟᱭᱴᱤ ᱠᱤᱪᱷᱩ ᱠᱚ ᱞᱟᱹᱭᱟᱠᱚ ᱟᱨ ᱤᱱᱟᱹ ᱦᱤᱞᱳᱜ ᱜᱮ ᱟᱨ ᱵᱮᱡᱷᱟ ᱛᱩᱧ ᱦᱩᱭᱩᱜ ᱜᱮᱭᱟ ᱪᱟᱞᱟᱜ ᱛᱚᱹ ᱛᱟᱦᱞᱮ᱾ ᱚᱱᱠᱟ ᱫᱚ ᱟᱛᱩᱨᱮᱱ ᱢᱟᱺᱡᱷᱤ ᱦᱟᱲᱟᱢ ᱜᱮ ᱚᱱᱟ ᱤᱭᱟᱹ ᱨᱮᱹᱭ ᱞᱟᱹᱫᱤᱛ ᱫᱟᱭ᱾ ᱦᱮᱸ ᱡᱟᱦᱟᱜᱻ ᱠᱟᱭᱨᱟ ᱟᱨ ᱡᱟᱦᱟᱸ ᱠᱟᱭᱨᱟ ᱫᱟᱨᱮ ᱟᱨ ᱚᱱᱟ, ᱡᱟᱦᱟᱸᱭ ᱡᱚᱥᱟᱭ ᱩᱱᱤᱜᱮ ᱟᱫᱚ ᱩᱱᱤ ᱜᱮ ᱡᱟᱦᱟᱸᱭ ᱥᱟᱹᱞ ᱥᱮ ᱥᱟᱨᱚᱢᱮ ᱡᱚᱥ ᱡᱚᱥ ᱠᱮᱫᱮ ᱥᱮ ᱡᱷᱟᱹᱞᱤ ᱠᱮᱫᱮ ᱞᱮᱠᱟ ᱚᱱᱮ ᱚᱱᱠᱟ ᱟᱨ ᱟᱹᱛᱩ . ᱢᱟᱜ ᱨᱟᱹᱯᱩᱫ ᱛᱮ ᱡᱟᱦᱟᱸᱭ ᱡᱚᱥᱟ ᱟᱫᱚ ᱩᱱᱤ . ᱟᱨ ᱢᱟᱺᱡᱷᱤ ᱪᱷᱟᱴᱠᱟ ᱨᱮ ᱚᱸᱰᱮᱞ ᱞᱮ ᱪᱟᱞᱟᱜ ᱛᱟᱦᱮᱸ ᱚᱸᱰᱮᱜᱮ, ᱛᱟᱵᱮᱱ ᱠᱚ ᱠᱷᱟᱹᱡᱟᱹᱲᱤ ᱠᱚ ᱯᱤᱴᱷᱟᱹ ᱠᱚᱠᱚ ᱮᱢᱟ ᱞᱮᱭᱟ ᱟᱞᱮ ᱥᱮᱫ ᱫᱚ ᱚᱱᱠᱟ ᱞᱮ ᱥᱟᱠᱟᱨᱟᱛᱚᱜ-ᱟ ᱟᱨ ᱟᱯᱮ ᱥᱮᱫ ᱜᱮ?
ᱚ ᱟᱹᱰᱤ ᱱᱟᱯᱟᱭ ᱟᱫᱚ ᱟᱢ ᱡᱟᱦᱟᱸ ᱞᱮᱠᱟ ᱦᱟᱜ ᱮᱢ ᱞᱟᱹᱭ ᱠᱮᱫ ᱢᱟᱹᱭ ᱟᱫᱚ ᱱᱟᱥᱮᱱᱟᱜ ᱫᱚ ᱦᱟᱸ ᱢᱟᱱᱮ ᱵᱷᱮᱜᱟᱨ ᱜᱤᱧ ᱟᱸᱡᱚᱢ ᱠᱮᱫ ᱛᱟᱯᱮᱭᱟ ᱟᱞᱮ ᱢᱮᱱ ᱫᱚ ᱱᱚᱝᱠᱟ ᱦᱳᱭᱳᱜ-ᱟ᱾ ᱢᱟᱱᱮ ᱥᱟᱠᱨᱟᱛ ᱡᱮᱫᱤᱱ ᱦᱟᱸᱜ ᱦᱳᱭᱳᱜᱼᱟ ᱥᱮᱫᱤᱱ ᱫᱚ ᱱᱟᱣᱟ, ᱴᱩᱠᱩᱡ ᱠᱚᱨᱮ ᱪᱮᱞᱟᱝ ᱠᱚ ᱢᱟᱱᱮ ᱟᱹᱨᱩᱵ ᱥᱟᱯᱷᱟ ᱠᱟᱛᱮᱫ ᱥᱩᱱᱩᱢ ᱠᱚ ᱡᱚᱜ ᱠᱟᱛᱮ ᱞᱮ ᱫᱚᱦᱚ ᱠᱟᱜᱼᱟ᱾ ᱟᱨ ᱵᱷᱳᱨ ᱵᱮᱞᱟ ᱨᱮ ᱵᱮᱨᱤᱫ ᱠᱟᱛᱮᱫ᱾ ᱟᱭᱳ ᱛᱟᱠᱚ ᱦᱟᱸᱜ ᱚᱱᱟ ᱯᱤᱴᱷᱟᱹ ᱠᱚᱭ ᱵᱮᱱᱟᱣᱟ ᱵᱷᱳᱨ ᱨᱮ ᱵᱮᱨᱮᱫ ᱠᱟᱛᱮᱫ ᱯᱤᱴᱷᱟᱹ ᱠᱚᱭ ᱵᱮᱱᱟᱣᱟ᱾ ᱟᱨ ᱡᱚᱛᱚ ᱯᱤᱴᱷᱟᱹ ᱠᱚ ᱵᱮᱱᱟᱣ ᱵᱟᱲᱟ ᱠᱟᱛᱮᱫ ᱟᱫᱚ ᱡᱟᱦᱟᱸ ᱠᱩᱢᱵᱟᱹ ᱠᱚᱭ ᱵᱮᱱᱟᱣ ᱠᱟᱜᱼᱟ ᱦᱟᱸᱜ ᱚᱱᱟᱫᱚ ᱢᱤᱫ ᱥᱚᱯᱛᱷᱟ ᱢᱟᱲᱟᱝ ᱠᱷᱚᱡ ᱠᱚ ᱵᱮᱱᱟᱣ ᱠᱟᱜᱼᱟ, ᱚᱱᱠᱟ ᱦᱟᱲᱟᱢ ᱤᱭᱟᱹ ᱠᱚ ᱩᱱᱠᱩ ᱫᱟᱹᱫᱩ ᱛᱟᱠᱚ ᱩᱱᱠᱩ ᱜᱤᱫᱽᱨᱟᱹ ᱠᱚ ᱟᱨ ᱵᱷᱳᱨ ᱨᱮ ᱟᱞᱮ ᱫᱚ ᱢᱟᱱᱮ ᱜᱤᱫᱽᱨᱟᱹ ᱧᱚᱜ ᱨᱮᱫᱚ ᱵᱷᱳᱨ ᱨᱮ ᱵᱮᱨᱮᱫ ᱠᱟᱛᱮᱫ ᱞᱮ ᱥᱮᱱᱚᱜᱼᱟ, ᱢᱟᱱᱮ ᱩᱱᱟᱹᱜ ᱨᱮᱭᱟᱲ ᱨᱮᱦᱚᱸ ᱵᱷᱳᱨ ᱨᱮ ᱵᱮᱨᱮᱫ ᱠᱟᱛᱮᱞᱮ ᱥᱮᱱᱚᱜᱼᱟ ᱩᱱ ᱜᱮᱞᱮ ᱛᱳᱯᱳᱱᱟ, ᱟᱫᱚ ᱛᱳᱯᱚᱱ ᱥᱚᱢᱚᱭ ᱩᱱᱤ ᱡᱟᱦᱟᱭ ᱜᱳᱰᱮᱛ ᱦᱟᱲᱟᱢ ᱦᱟᱸᱜᱼᱮ ᱪᱟᱞᱟᱜᱼᱟ ᱟᱞᱮ ᱥᱚᱸᱜᱮ ᱟᱫᱚᱭ ᱞᱟᱹᱭ-ᱟ ᱡᱮ ᱛᱤᱱᱟᱹᱜ ᱫᱷᱟᱣ ᱯᱮ ᱰᱩᱵᱩᱡᱚᱜᱼᱟ ᱩᱱᱟᱹᱜ ᱴᱤ ᱯᱤᱴᱷᱟᱹ ᱮᱢᱟ ᱯᱮᱭᱟᱞᱮ᱾ ᱟᱫᱚ ᱩᱱ ᱫᱷᱟᱣ ᱜᱮ ᱦᱟᱸᱜ ᱞᱮ ᱰᱩᱵᱩᱡᱚᱜᱼᱟ ᱟᱨ ᱚᱸᱰᱮ
ᱦᱳᱭ ᱦᱳᱭ,
ᱠᱷᱚᱡ ᱦᱮᱡ ᱠᱟᱛᱮ ᱟᱫᱚ ᱚᱱᱛᱮ ᱜᱚᱜᱚ ᱫᱚ ᱯᱤᱴᱷᱟᱹ ᱠᱚᱭ ᱤᱥᱤᱱ ᱥᱟᱹᱛ ᱠᱟᱜᱼᱟ᱾ ᱟᱨ ᱵᱟᱵᱟ ᱫᱚ ᱚᱠᱟ ᱞᱮᱠᱟᱢ ᱵᱷᱟᱹᱜᱤ ᱠᱮᱼᱟ ᱡᱮ ᱞᱚᱴᱟ ᱥᱟᱵ ᱠᱟᱛᱮᱜ ᱮ ᱛᱳᱯᱳ ᱦᱤᱡᱩᱜᱼᱟ ᱛᱟᱯᱚᱨᱮ ᱵᱚᱸᱜᱟ ᱵᱩᱨᱩ ᱠᱟᱹᱢᱤ ᱠᱚ ᱮᱛᱚᱵ ᱟᱭᱳ ᱤᱱᱟᱹᱛᱮ ᱜᱮᱡ ᱜᱩᱨᱤᱡ ᱦᱟᱛᱟᱲ ᱠᱟᱜᱼᱟᱭ, ᱟᱨ ᱵᱚᱝᱜᱟ ᱵᱩᱨᱩ ᱠᱟᱛᱮᱜ ᱮᱻ ᱯᱤᱴᱷᱟᱹ ᱠᱚ ᱤᱥᱤᱱ ᱵᱟᱲᱟ ᱠᱟᱛᱮᱫ ᱞᱮ ᱡᱚᱢ ᱠᱮᱜ ᱜᱤ ᱟᱨ ᱟᱞᱮ ᱥᱮᱱ ᱫᱚ ᱥᱟᱠᱟᱨᱟᱛ ᱨᱮᱫᱚᱞᱮ ᱥᱩᱱᱩᱢ ᱯᱤᱴᱷᱟᱹ ᱜᱮ ᱥᱩᱱᱩᱢ ᱯᱤᱴᱷᱟᱹ ᱜᱩᱲ ᱯᱤᱴᱷᱟᱹ ᱟᱨ ᱫᱟᱲᱮᱭᱟᱜ ᱠᱷᱟᱱ ᱞᱮ ᱡᱮᱞ ᱯᱤᱴᱷᱟᱹ ᱫᱚ ᱩᱱᱟᱹᱜ ᱫᱚ ᱟᱞᱮ ᱥᱮᱱ ᱫᱚ ᱵᱟᱝ ᱟᱨ ᱚᱱᱟ ᱠᱚ ᱚᱨ ᱤᱭᱟᱹ ᱠᱟᱛᱮ ᱵᱤᱠᱮᱞ ᱵᱮᱞᱟ ᱮᱸ ᱩᱱᱠᱩ ᱟᱢ ᱡᱟᱦᱟᱸ ᱞᱮᱠᱟᱢ ᱞᱟᱹᱭ ᱠᱮᱫᱟ ᱩᱱᱠᱩ ᱜᱟᱹᱲᱤ ᱮᱱᱮᱡ ᱠᱚ ᱦᱤᱡᱩᱜᱼᱟ ᱩᱱᱠᱩ ᱠᱚ ᱦᱤᱡᱩᱜᱼᱟ᱾ ᱛᱟᱯᱚᱨᱮ ᱪᱟᱣᱞᱮ ᱠᱚᱞᱮ ᱮᱢᱟ ᱦᱟᱠᱚᱣᱟ ᱩᱱᱠᱩ ᱦᱚᱸ ᱚᱱᱠᱟ ᱠᱚ ᱥᱮᱨᱮᱧᱟ᱾ ᱟᱨ ᱟᱹᱩᱵ ᱮᱱᱜᱤ ᱟᱨ ᱫᱚᱥᱟᱨ ᱦᱤᱞᱚᱜ ᱫᱚ ᱵᱮᱡᱟ ᱠᱚ ᱛᱩᱧᱟ ᱵᱮᱡᱟ ᱛᱩᱧ ᱨᱮᱫᱚ ᱟᱞᱮ ᱥᱮᱱ ᱫᱚ ᱠᱩᱲᱤ ᱜᱤᱫᱽᱨᱟᱹ ᱠᱚ ᱵᱟᱠᱩ ᱥᱮᱱᱚᱜ ᱜᱮᱭᱟ᱾ ᱢᱟᱱᱮ ᱠᱚᱲᱟ ᱜᱤᱫᱽᱨᱟᱹ ᱜᱮᱠᱚ ᱪᱟᱞᱟᱜᱼᱟ᱾ ᱟᱨ ᱵᱮᱡᱟ ᱛᱩᱧ ᱨᱮ ᱡᱟᱦᱟᱱᱟᱜ ᱥᱟᱨᱛᱮ ᱢᱤᱫᱴᱮᱱ ᱫᱟᱨᱮ ᱠᱚ ᱚᱠᱟᱴᱟᱜ ᱫᱟᱨᱮ ᱠᱚ ᱫᱚᱦᱚ ᱠᱟᱜᱼᱟ ᱚᱱᱟ ᱡᱟᱦᱟᱸᱭ ᱚᱱᱟ ᱥᱚᱡᱟᱨ ᱨᱮ ᱡᱟᱜᱟᱭ ᱩᱱᱤᱜᱮ ᱟᱫᱚ ᱚᱱᱠᱟ ᱜᱷᱚᱲᱟ ᱠᱟᱛᱮᱫ ᱠᱚ ᱟᱹᱜᱩᱭᱮᱭᱟ ᱟᱫᱚ ᱜᱤᱫᱽᱨᱟᱹ ᱧᱚᱜ ᱦᱚᱲ ᱜᱮᱠᱚ ᱵᱮᱡᱟ ᱠᱚ ᱛᱩᱧ ᱚᱪᱚ ᱠᱚᱣᱟ ᱜᱷᱚᱲᱟ ᱠᱟᱛᱮ ᱟᱹᱜᱩᱭ ᱮᱛᱮ ᱚᱰᱮ ᱜᱮ ᱠᱷᱟᱹᱡᱟᱹᱲᱤ ᱠᱚ ᱛᱟᱵᱮᱱ ᱠᱚᱠᱚ ᱮᱢ ᱞᱮᱭᱟ ᱛᱟᱨᱯᱚᱨᱮ ᱢᱟᱹᱡᱷᱤ ᱡᱷᱟᱴᱠᱟ ᱠᱚ ᱪᱟᱞᱟᱜᱼᱟ ᱛᱟᱨᱯᱚᱨᱮᱨ ᱫᱤᱱ ᱦᱟᱸᱜ ᱡᱟᱦᱟᱸ ᱦᱮᱸ ᱛᱟᱨᱯᱚᱨᱮᱨ ᱫᱤᱱ ᱫᱟᱜ ᱠᱚ ᱮᱸᱫᱽᱨᱟᱭᱟ ᱚᱱᱟ ᱥᱮᱸᱫᱽᱨᱟ ᱨᱮ ᱪᱟᱞᱟᱣ ᱠᱟᱛᱮᱜ ᱮᱱᱦᱤᱞᱳᱜ ᱜᱮ ᱦᱟᱸᱜ ᱥᱤᱲᱤᱡ ᱫᱚᱞᱮ ᱡᱚᱢᱟ᱾ ᱟᱨ ᱫᱚᱥᱟᱨ ᱫᱤᱱ ᱦᱤᱞᱳᱜ ᱫᱚ ᱦᱟᱸᱜ ᱟᱠᱷᱟᱱ ᱦᱩᱭᱩᱜᱼᱟ ᱟᱫᱚ ᱚᱱᱟ ᱟᱠᱷᱟᱱ ᱨᱮᱫᱚ ᱵᱟᱝᱢᱟ ᱟᱭᱳ ᱛᱟᱠᱚ ᱠᱚ ᱞᱟᱹᱭᱟ ᱟᱹᱰᱤ ᱡᱟᱜᱽᱚᱛᱚ ᱫᱤᱱ ᱠᱟᱱᱟ᱾ ᱚᱱᱟ ᱚᱱᱟ ᱟᱠᱷᱟᱱ ᱫᱤᱱ ᱨᱮ ᱫᱚ ᱢᱟᱱᱮ ᱯᱩᱡᱟᱹ ᱦᱩᱭᱩᱜᱼᱟ ᱟᱞᱮ ᱥᱮᱱ ᱨᱮᱫᱚ ᱟᱫᱚ ᱚᱸᱰᱮ ᱩᱯᱟᱹᱥ ᱵᱟᱲᱟ ᱠᱟᱛᱮᱜ ᱠᱚ ᱪᱟᱞᱟᱜ ᱜᱮᱭᱟ ᱢᱟᱱᱮ ᱮᱴᱟᱜ ᱯᱩᱡᱟᱹ ᱠᱚ ᱟᱫᱚ ᱯᱩᱡᱟᱹ ᱵᱟᱲᱟ ᱠᱟᱛᱮ ᱠᱚ ᱦᱤᱡᱩᱜᱼᱟ ᱟᱫᱚ ᱮᱱᱦᱤᱞᱚᱜ ᱫᱚ ᱟᱞᱮ ᱫᱚ ᱦᱚᱞᱚᱝ ᱟᱨ ᱪᱤᱱᱤ ᱞᱮ ᱢᱮᱥᱟ ᱠᱟᱛᱮ ᱥᱟᱨᱡᱚᱢ ᱥᱟᱠᱟᱢ ᱨᱮᱞᱮ ᱯᱤᱴᱷᱟᱹᱭ ᱛᱮ ᱨᱟᱯᱟᱜᱟᱞᱮ᱾ ᱚᱱᱟᱜᱮ ᱡᱚᱛᱚ ᱦᱚᱲ ᱞᱮ ᱡᱚᱢᱟ ᱞᱟᱹᱭ ᱟᱠᱚ ᱛᱤᱦᱤᱧ ᱫᱩᱠᱩ ᱤᱱᱴᱷᱟᱹᱜ ᱜᱮᱭᱟ, ᱵᱟᱝ ᱢᱟ ᱛᱮᱦᱮᱧ ᱫᱚ ᱤᱱᱴᱷᱟᱹᱜ ᱞᱮᱱ ᱠᱷᱟᱱ ᱡᱟᱦᱟᱱ ᱪᱤᱞᱤ ᱦᱚᱸ ᱚᱱᱠᱟ ᱵᱟᱭ ᱦᱤᱡᱩᱜᱼᱟ ᱟᱨ ᱱᱚᱣᱟ ᱫᱚ ᱠᱚ ᱡᱚᱢ ᱜᱮᱭᱟ ᱟᱯᱮ ᱥᱮᱱ ᱫᱚᱢ ᱞᱟᱹᱭ ᱠᱮᱫᱼᱟ ᱛᱤᱞᱢᱤᱧ ᱟᱨ ᱪᱮᱫ ᱪᱤᱱᱤ ᱥᱮ ᱪᱮᱫ ᱮᱢ ᱞᱟᱹᱭ ᱠᱮᱫᱟ ᱡᱚᱢᱟ ᱠᱚ᱾ ᱟᱨ ᱥᱩᱱᱩᱢ ᱠᱚ ᱚᱡᱚᱜ ᱡᱚᱝᱟᱜ ᱟᱠᱚ ᱠᱚᱲᱟᱢ ᱨᱮ᱾ ᱢᱚᱞᱚᱝ ᱨᱮ ᱠᱚᱲᱟᱢ ᱨᱮ ᱟᱨ ᱡᱟᱸᱜᱟ ᱛᱟᱨᱠᱷᱟ ᱞᱟᱛᱟᱨ ᱨᱮ ᱥᱩᱱᱩᱢ ᱠᱚ ᱚᱡᱚᱜᱽ ᱡᱚᱝᱟᱜᱼᱟ᱾ ᱤᱱᱟᱹᱜᱠᱷᱟᱱ ᱢᱟᱱᱮ ᱡᱚᱛᱚ ᱦᱚᱲᱟᱜ ᱫᱚ ᱟᱭᱳᱼ ᱛᱟᱠ ᱚᱱᱠᱟ ᱠᱩᱞᱤ ᱵᱟᱲᱟ ᱦᱩᱭ ᱠᱟᱱ ᱜᱮᱭᱟ ᱪᱮᱫᱟᱜ ᱱᱚᱝᱠᱟ ᱥᱩᱱᱩᱢ ᱚᱡᱚᱜ ᱦᱩᱭᱩᱜ ᱜᱮᱭᱟ ᱟᱫᱚ ᱠᱚ ᱞᱟᱹᱭᱟ ᱟᱠᱷᱟᱱ ᱫᱤᱱ ᱨᱮᱫᱚ ᱠᱚ ᱚᱡᱟᱜ ᱛᱟᱭᱟ ᱟᱵᱚᱣᱟᱜ ᱥᱚᱢᱚᱥᱟ ᱫᱚ ᱢᱟᱱᱮ ᱟᱹᱰᱤᱜᱟᱱ ᱩᱰᱟᱹᱱ ᱵᱷᱩᱛ ᱠᱚ ᱢᱮᱱᱟᱜ ᱠᱚᱣᱟ ᱛᱚ ᱩᱱᱠᱩ ᱠᱚ ᱡᱟᱛᱟᱭᱟ ᱚᱱᱟ ᱠᱷᱟᱹᱛᱤᱨ ᱚᱱᱟ ᱫᱚᱠᱚ ᱚᱡᱚᱜ ᱡᱟᱦᱟᱸᱭ ᱜᱮ ᱵᱟᱭ ᱟᱸᱡᱚᱜᱟ ᱩᱱᱤᱭᱟᱜ ᱜᱮ ᱛᱤ ᱠᱚ ᱚᱰᱚᱠ ᱛᱟᱭᱟ᱾ ᱚᱱᱟ ᱫᱚᱠᱚ ᱡᱟᱠᱛᱟᱭᱟ ᱟᱨᱠᱤ ᱟᱨ ᱚᱱᱟ ᱠᱷᱟᱱ ᱫᱤᱱ ᱦᱤᱞᱳᱜ ᱜᱮ ᱢᱟᱱᱮ ᱥᱤᱢ ᱛᱩᱯᱩᱜ ᱠᱚ ᱚᱠᱟ ᱠᱚᱨᱮ ᱠᱚ ᱪᱟᱞᱟᱜᱼᱟ ᱤᱱᱟᱹᱜ ᱠᱷᱟᱱ ᱠᱚ ᱟᱠᱚ ᱠᱚ ᱫᱟᱲᱮ ᱦᱤᱡᱩᱜᱼᱟ᱾ ᱚᱱᱠᱟ ᱟᱫᱚ ᱟᱞᱮ ᱥᱮᱱᱟᱜ ᱟᱯᱮ ᱥᱮᱱᱟᱜ ᱟᱹᱰᱤ ᱟᱹᱰᱤ ᱜᱟᱱ ᱜᱮ ᱵᱷᱮᱜᱟᱨ ᱮᱱᱟ ᱟᱨ ᱤᱭᱟᱹ ᱥᱟᱠᱨᱟᱛ ᱨᱮᱫᱚ ᱟᱞᱮ ᱮᱱᱠᱷᱟᱱ ᱫᱚ ᱱᱟᱣᱟ ᱱᱟᱣᱟ ᱫᱚᱛᱚ ᱠᱚᱠᱚ ᱦᱚᱨᱚᱜ ᱵᱟᱲᱟᱭ ᱜᱮᱭᱟ ᱢᱟᱱᱮ ᱟᱨ ᱠᱤᱨᱤᱧ ᱟᱠᱚᱜᱮᱭᱟ ᱠᱚ ᱟᱨ ᱟᱯᱮᱥᱮᱱ ᱫᱚ ᱢᱟᱱᱮ ᱠᱤᱨᱤᱧ ᱟᱠᱚ ᱜᱮᱭᱟ ᱠᱚ ᱥᱮ ᱵᱟᱝ ᱱᱟᱣᱟ ᱱᱟᱣᱟ ᱫᱚᱛᱚ ᱠᱚ᱾
ᱦᱮᱸ ᱦᱮᱸ ᱦᱮᱸ᱾ ᱦᱚᱨᱚᱜ ᱜᱮᱭᱟᱞᱮ ᱚᱱᱟ ᱰᱩᱵᱩᱡ ᱨᱟᱠᱟᱵ ᱦᱤᱞᱳᱜ ᱫᱚ ᱱᱟᱣᱟ ᱫᱚᱛᱚ ᱥᱮ ᱡᱟᱢᱟ ᱥᱟᱹᱲᱤ᱾ ᱠᱚ ᱦᱚᱨᱚᱜ ᱜᱮᱭᱟᱞᱮ,
ᱟᱨ ᱵᱟᱹᱧ ᱠᱩᱞᱤ ᱞᱮᱫ ᱢᱮᱭᱟ ᱢᱟᱹᱭ ᱥᱟᱠᱨᱟᱛ ᱨᱮᱫᱚ ᱟᱯᱮ ᱥᱩᱱᱩᱢ ᱯᱤᱴᱷᱟᱹᱭ ᱟᱯᱮ ᱥᱮ ᱡᱤᱞ ᱯᱤᱴᱷᱟᱹᱭᱟ ᱯᱮ?
ᱟᱞᱮ ᱥᱟᱠᱨᱟᱛ ᱨᱮᱫᱚ ᱞᱮ ᱡᱤᱞ ᱯᱤᱴᱷᱟᱹᱭᱟ ᱯᱟᱛᱲᱟ ᱯᱤᱴᱷᱟᱹᱭᱟ ᱞᱮ᱾ ᱟᱨ ᱟᱞᱮ ᱫᱚ ᱡᱮ ᱦᱤᱞᱳᱜ ᱥᱤᱧ ᱥᱟᱠᱨᱟᱛ ᱦᱤᱞᱳᱜ ᱥᱮ ᱰᱩᱵᱩᱡ ᱨᱟ ᱠᱟᱵ ᱦᱤᱞᱳᱜ ᱟᱞᱮ ᱥᱮᱫ ᱫᱚᱢᱮ ᱴᱩᱥᱩ ᱮᱱᱮᱡ ᱠᱚ ᱦᱳᱭᱳᱜ ᱜᱮᱭᱟ, ᱟᱯᱮ ᱥᱮᱫ ᱦᱳᱭᱳᱜᱼᱟ ᱥᱮ ᱵᱟᱝ?
ᱦᱮᱸ᱾ ᱴᱩᱥᱩ ᱮᱱᱮᱡ ᱦᱩᱭᱩᱜᱼᱟ ᱦᱚᱯᱚᱱ ᱦᱚᱯᱚᱱ ᱢᱚᱡᱽ ᱜᱮ ᱵᱚᱸᱜᱟ ᱠᱚ ᱴᱩᱥᱩ ᱵᱚᱸᱜᱟ ᱠᱚ ᱠᱤᱨᱤᱧ ᱟᱹᱜᱩ ᱠᱚᱣᱟ ᱟᱫᱚ ᱟᱞᱮ ᱫᱚ ᱵᱟᱞᱮ ᱠᱤᱨᱤᱧ ᱠᱚᱣᱟ ᱢᱟᱱᱮ ᱩᱱᱠᱩ ᱫᱚ ᱢᱟᱱᱮ ᱮᱴᱟᱜ ᱡᱟᱹᱛᱤ ᱨᱮᱱ ᱠᱩ ᱩᱱᱠᱩ ᱵᱟᱣᱨᱤ ᱡᱟᱹᱛ ᱴᱩᱥᱩ ᱵᱚᱝᱜᱟ ᱠᱚ ᱟᱜᱩ ᱠᱚᱛᱮ ᱟᱫᱚ ᱚᱸᱰᱮ ᱜᱮ ᱜᱟᱰᱟᱨᱮ ᱠᱚ ᱵᱷᱟᱥᱟᱣ ᱠᱳᱣᱟ ᱛᱚ ᱟᱫᱚ ᱚᱸᱰᱮ ᱜᱮ ᱪᱟᱞᱟᱜ ᱟᱠᱚ ᱟᱫᱚ ᱦᱩᱰᱤᱧ ᱦᱩᱰᱤᱧ ᱵᱚᱸᱜᱟ, ᱟᱨ ᱚᱸᱰᱮᱜᱮ ᱫᱚᱢᱮ ᱠᱚ ᱥᱮᱨᱮᱧᱟ ᱟᱨ ᱱᱟᱣᱟ ᱱᱟᱣᱟ ᱥᱟᱹᱲᱤ ᱠᱚᱠᱚ ᱤᱫᱤᱭᱟ᱾
ᱦᱳᱭ ᱟᱞᱮ ᱥᱮᱫ ᱨᱮᱦᱚᱸ ᱚᱱᱠᱟ ᱴᱩᱥᱩ ᱮᱱᱮᱡ ᱧᱮᱞᱚᱜ ᱠᱟᱱ
ᱟᱞᱮ ᱥᱮᱱ ᱫᱚ ᱵᱟᱞᱮ ᱡᱤᱞ ᱯᱤᱴᱷᱟᱹᱭᱟ ᱟᱞᱮ ᱥᱮᱱ ᱫᱚ ᱞᱮ ᱥᱩᱱᱩᱢ ᱯᱤᱴᱷᱟᱹᱭᱟ ᱟᱫᱚ ᱵᱷᱮᱜᱟᱨ ᱮᱱ ᱛᱟᱵᱚᱱ ᱜᱮᱭᱟ ᱱᱟᱥᱮᱱᱟᱜ ᱫᱚ ᱟᱹᱰᱤ ᱜᱮ ᱵᱷᱮ ᱢᱟᱱᱮ ᱟᱡᱚᱢᱱᱟ ᱟᱨᱠᱤ ᱟᱯᱮ ᱥᱮᱱᱟᱜ ᱟᱞᱮ‌ ᱥᱮᱱᱟᱜ
ᱦᱳᱭ ᱦᱳᱭ ᱟᱫᱚ ᱟᱞᱮᱥᱮᱫ ᱫᱚ ᱡᱟᱦᱟᱸ ᱚᱱᱟ ᱴᱩᱥᱩ ᱮᱱᱮᱡ ᱦᱮᱸ ᱦᱮᱸ᱾
ᱦᱮᱸ᱾
ᱟᱞᱮᱥᱮᱫ ᱫᱚ ᱚᱱᱟ ᱴᱩᱥᱩ ᱮᱱᱮᱡ ᱨᱮᱫᱚ ᱫᱚᱢᱮ ᱠᱚ ᱥᱟᱡᱚᱜ ᱜᱮᱭᱟ, ᱠᱚ ᱠᱩᱲᱤ ᱜᱤᱫᱽᱨᱟᱹ ᱠᱚᱲᱟ ᱜᱤᱫᱽᱨᱟᱹ ᱠᱚᱦᱚᱸ ᱚᱱᱠᱟ ᱦᱚᱸ ᱥᱟᱡᱟᱜ ᱜᱮᱭᱟ, ᱟᱨ ᱠᱚᱢᱯᱤᱴᱤᱥᱮᱱ ᱠᱚ ᱫᱚᱦᱚᱭ ᱜᱮᱭᱟ᱾ ᱠᱚ ᱮᱢᱱᱤ ᱯᱷᱟᱱᱥᱮᱱ ᱠᱚ ᱦᱩᱭᱩᱜ ᱜᱮᱭᱟ, ᱟᱫᱚ ᱟᱞᱮ ᱫᱚ ᱚᱱᱟ ᱥᱮ ᱛᱟᱜ ᱦᱟᱹᱨᱤᱡ ᱫᱚ ᱵᱟᱝ ᱦᱩᱭᱩᱜ ᱜᱮᱭᱟ ᱮᱜᱟᱨᱚᱴᱟ ᱵᱟᱨᱚᱴᱟ ᱨᱮᱜᱮ ᱠᱚ ᱢᱩᱪᱟᱹ ᱫᱟᱠᱚ᱾
ᱟ ᱯᱟᱥᱮᱨ ᱟᱹᱛᱩᱳ ᱠᱚᱨᱮᱜ ᱦᱩᱭᱩᱜ ᱜᱮᱭᱟ ᱢᱮᱱᱠᱷᱟᱱ ᱟᱞᱮ ᱟᱹᱛᱩ ᱨᱮᱫᱚ ᱵᱟᱝ ᱠᱚ ᱫᱚᱦᱚ ᱵᱟᱲᱟ ᱠᱟᱜ-ᱟ ᱴᱩᱥᱩ ᱮᱱᱮᱡ ᱦᱮᱯᱨᱟᱣ ᱠᱚᱫᱚ᱾ ᱟᱨ ᱵᱚᱞ ᱮᱱᱮᱡ ᱠᱚᱫᱚ ᱠᱚ ᱫᱚᱦᱚᱭ ᱜᱮᱭᱟ ᱠᱚ ᱯᱚᱨᱚᱵᱽ ᱮᱱᱮᱡ ᱠᱚᱦᱚᱸ ᱦᱳᱭ᱾
ᱟᱞᱮᱥᱮᱱ ᱫᱚ ᱤᱭᱟᱹ ᱟᱯᱮᱥᱚᱱ ᱫᱚ ᱵᱟᱹᱧ ᱠᱩᱞᱤ ᱞᱮᱫ ᱢᱮᱭᱟ ᱢᱟᱱᱮ ᱚᱱᱟ ᱡᱚᱠᱷᱚᱱ ᱵᱷᱮᱡᱷᱟ ᱛᱩᱧ ᱦᱩᱭᱩᱜᱼᱟ, ᱛᱚᱠᱷᱚᱱᱟᱜ ᱢᱟᱱᱮ ᱟᱯᱮᱥᱮᱱ ᱫᱚ ᱠᱩᱲᱤ ᱜᱤᱫᱽᱨᱟᱹ ᱧᱮᱧᱮᱞ ᱠᱚ ᱥᱮᱱ ᱦᱚᱪᱚᱣᱟᱠᱚᱣᱟ ᱥᱮ ᱵᱟᱠᱚ ᱥᱮᱱ ᱦᱚᱪᱚᱣᱟ ᱟᱞᱮ ᱥᱮᱱ ᱫᱚ ᱫᱚ ᱵᱟᱠᱚ ᱥᱮᱱ ᱦᱚᱪᱚᱣᱭᱟᱠᱚᱣᱟ ᱟᱫᱚ ᱟᱯᱮ ᱥᱮᱱ ᱡᱩᱫᱤᱢ ᱞᱮᱭ ᱠᱮᱭᱟ ᱵᱷᱟᱜᱤ ᱠᱚᱜ-ᱟ᱾
ᱦᱮᱸ ᱦᱮᱸ ᱚᱱᱟ ᱡᱷᱟ ᱥᱤᱧ ᱥᱟᱠᱨᱟᱛ ᱦᱤᱞᱳᱜ ᱵᱮᱡᱷᱟ ᱛᱩᱧ ᱥᱮᱠᱚ ᱪᱟᱞᱟᱜᱣ ᱫᱚᱠᱚ ᱛᱚᱠᱷᱚᱱ ᱫᱚᱠᱚ ᱪᱟᱞᱟᱣ ᱦᱚᱪᱚ ᱤᱭᱟᱹ ᱠᱩᱲᱤ ᱜᱤᱫᱽᱨᱟᱹ ᱠᱚ ᱤᱧ ᱦᱚᱧ ᱪᱟᱞᱟᱣ ᱠᱟᱱ ᱜᱮᱭᱟ, ᱟᱨ ᱡᱮ ᱴᱷᱤ ᱢᱟᱛᱟᱠᱚ ᱜᱚᱜᱚ ᱛᱟᱠᱚ ᱠᱚ ᱥᱮᱨᱮᱧ ᱜᱮᱭᱟ ᱡᱟᱦᱟᱸ ᱥᱮᱸᱫᱽᱨᱟ ᱨᱮᱱᱟᱜ ᱥᱮᱨᱮᱧ ᱡᱟᱦᱟᱸᱭ ᱦᱚᱲᱮ ᱡᱚᱥ ᱠᱟᱫᱮ ᱫᱚ ᱥᱮ ᱥᱮᱸᱫᱽᱨᱟ ᱨᱮ ᱡᱟ ᱠᱟᱨᱠᱟᱨ ᱠᱚ ᱧᱟᱢ ᱠᱟᱫᱮ ᱫᱚ ᱥᱟᱞ ᱥᱟᱨᱚᱢ ᱟᱫᱚ ᱚᱱᱟ ᱵᱟᱨᱮᱛᱮ ᱥᱮᱨᱮᱧᱟ ᱠᱚ ᱮᱱᱮᱡᱟᱠᱚ ᱴᱟᱢᱟᱠ ᱛᱩᱢᱫᱟᱜ ᱟᱛᱮᱜ ᱟᱨ ᱩᱱᱤ ᱠᱚᱲᱟ ᱜᱤᱫᱽᱨᱟᱹ ᱡᱟᱦᱟᱸᱭ ᱡᱚᱥ ᱠᱟᱫ ᱫᱚ ᱩᱱᱤ ᱠᱚ ᱜᱷᱳᱲᱟᱭᱮᱭᱟ ᱠᱚ, ᱟᱨ ᱜᱚᱴᱟ ᱠᱩᱞᱦᱤ ᱜᱮ ᱡᱟᱸᱜᱟ ᱠᱚ ᱟᱹᱨᱩᱵᱮᱭᱟ ᱟᱨ ᱚᱱᱠᱟ ᱠᱟᱛᱮ ᱜᱮ ᱢᱟᱹᱡᱷᱤ ᱪᱷᱟᱴᱠᱟ ᱠᱚ ᱠᱚ ᱦᱤᱡᱩᱜ-ᱟ ᱟᱞᱮ ᱴᱷᱮᱱ ᱫᱚ
ᱟᱪᱪᱷᱟ ᱟᱪᱪᱷᱟ ᱟᱹᱰᱤ ᱱᱟᱯᱟᱭ ᱟᱨ ᱟᱫᱚ ᱢᱤᱫᱴᱮᱱ ᱡᱤᱱᱤᱥ ᱜᱮ ᱢᱟᱱᱮ ᱥᱟᱠᱨᱟᱛ ᱨᱮ ᱢᱟᱱᱮ ᱟᱯᱮᱥᱮᱱ ᱦᱚᱸ ᱟᱞᱟᱫᱟ ᱢᱟᱱᱮ ᱮᱠᱤ ᱜᱮᱭᱟ ᱟᱨ ᱟᱞᱮ ᱥᱮᱱ ᱦᱚᱸ ᱠᱤᱪᱷᱩ ᱟᱞᱟᱫᱟ ᱜᱮᱭᱟ᱾ ᱟᱫᱚ ᱚᱱᱟ ᱥᱟᱠᱨᱟᱛ ᱦᱤᱞᱳᱜ ᱫᱚ ᱢᱟᱱᱮ ᱟᱸᱻ ᱟᱯᱮ ᱫᱚ ᱢᱟᱱᱮ ᱟᱸᱡᱚᱢ ᱠᱟᱜ ᱠᱚᱣᱟ ᱡᱮ ᱟᱵᱚ ᱠᱚᱫᱚ ᱵᱮᱨᱮᱫ ᱠᱟᱛᱮ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱵᱷᱟᱭ ᱛᱟᱠᱚ ᱠᱚ ᱛᱟᱦᱮᱱᱟ ᱩᱝᱠᱩ ᱠᱚ ᱟᱭᱼᱼ ᱵᱤᱨᱤᱫ ᱠᱟᱛᱮᱜ ᱞᱟᱹᱭᱟᱭ ᱯᱟᱲᱦᱟᱣ ᱠᱚ ᱟᱫᱚ ᱚᱱᱠᱟ ᱠᱩᱠᱞᱤ ᱫᱚᱦᱚ ᱦᱩᱭ ᱠᱟᱱᱟ ᱮᱭᱳ ᱪᱮᱫᱟᱜ ᱯᱟᱲᱦᱟᱣ ᱦᱩᱭᱩᱜ-ᱟ ᱟᱫᱚ ᱞᱟᱹᱭᱟ ᱠᱷᱟᱡ ᱢᱟᱱᱮ ᱱᱚᱝᱠᱟ ᱜᱮ ᱠᱟ ᱪᱟᱞᱟᱜ-ᱟ ᱮᱱᱦᱤᱞᱳᱜ ᱫᱚ ᱵᱟᱝᱢᱟ ᱜᱚᱜᱚᱭ ᱞᱟᱹᱭᱟ ᱡᱮ ᱵᱟᱠᱚ ᱛᱟᱯᱟᱢ ᱠᱷᱟᱹᱯᱟᱹᱨᱤ ᱢᱮᱱᱟᱜᱼᱟ ᱵᱟᱠᱷᱟᱡ ᱢᱟᱱᱮ ᱵᱚᱪᱷᱚᱨᱮᱜᱮ ᱤᱱᱟᱹ ᱡᱟᱛᱟᱜ ᱜᱮ ᱪᱟᱞᱟᱜ ᱛᱟᱢᱟ ᱤᱱᱟᱹ ᱫᱤ ᱨᱮᱜᱮᱢ ᱛᱟᱯᱟᱢ ᱠᱷᱟᱹᱯᱟᱹᱨᱤᱜ-ᱟ ᱟᱫᱚ ᱟᱯᱮᱥᱮᱱ ᱫᱚ ᱚᱠᱟ ᱞᱮᱠᱟ
ᱦᱳᱭ ᱟᱞᱮ ᱥᱮᱫ ᱦᱚᱸ ᱚᱝᱠᱟ ᱠᱚ ᱞᱟᱹᱭ ᱜᱤᱭᱟ ᱡᱮ ᱦᱤᱞᱳᱜ ᱯᱩᱭᱞᱳ ᱟᱠᱷᱟᱱ ᱦᱤᱞᱳᱜ ᱤᱱᱟᱹ ᱦᱤᱞᱳᱜ ᱫᱚ ᱴᱟᱜ ᱠᱚᱥᱮᱜ ᱥᱤᱢ ᱛᱩᱯᱩᱜ ᱠᱚᱠᱚ ᱪᱟᱞᱟᱜ ᱜᱮᱭᱟ ᱟᱫᱚ ᱠᱚ ᱞᱟᱹᱭ ᱟ ᱡᱮ ᱟᱠᱷᱟᱱ ᱡᱟᱛᱯᱟ ᱟᱫᱚ ᱤᱱᱟᱹ ᱦᱤᱞᱳᱜ ᱫᱚ ᱠᱚ ᱯᱟᱹᱦᱩᱲ ᱠᱟᱛᱮ ᱠᱚ ᱟᱹᱜᱩ ᱠᱚᱜᱮᱭᱟᱠᱚ ᱥᱤᱢ ᱠᱚ ᱟᱨ ᱵᱚᱞ ᱮᱱᱮᱡ ᱠᱚᱦᱚᱸ